ᱦᱮᱞᱳ
ᱦᱮᱞᱳ ᱦᱩᱸ ᱡᱚᱦᱟᱨ ᱜᱮ,
ᱦᱮᱸ ᱡᱚᱦᱟᱨ ᱜᱮ
ᱨᱚᱲ ᱠᱚ ᱴᱷᱤᱠ ᱴᱷᱟᱠ ᱟᱸᱡᱚᱢᱚᱜ ᱠᱟᱱ ᱜᱮᱭᱟ ᱛᱚ ᱦᱮᱸ ᱴᱷᱤᱠ ᱜᱤᱧ ᱟᱸᱡᱚᱢᱫᱟ ᱟᱨ ᱟᱢ ᱤᱧᱟᱹᱜ ᱨᱚᱲ ᱠᱚᱢ ᱟᱸᱡᱚᱢᱮᱫ ᱠᱟᱱ ᱜᱮᱭᱟ ᱛᱚ
ᱦᱮᱸ ᱟᱸᱡᱚᱢ ᱧᱟᱢᱮᱜ ᱜᱤᱭᱟᱹᱧ ᱾
ᱩᱸ ᱛᱟᱦᱚᱞᱮ ᱪᱮᱜ ᱪᱤᱠᱟᱹᱭ ᱦᱩᱭᱩᱜ ᱠᱟᱱᱟ?
ᱱᱚᱜᱼᱚᱭ ᱚᱲᱟᱜ ᱠᱚᱨᱮᱜ ᱜᱮ,
ᱵᱮᱥ ᱵᱟᱲᱟ ᱜᱮᱭᱟ ᱛᱚ
ᱦᱮᱸ ᱵᱮᱥ ᱜᱮᱭᱟᱞᱮ, ᱟᱯᱮ ᱯᱮ ᱵᱮᱥ ᱜᱮᱭᱟ?
ᱦᱮᱸ ᱟᱞᱮ ᱠᱚᱦᱚᱸ ᱵᱮᱥ ᱵᱟᱲᱟ ᱜᱮ ᱢᱮᱱᱟᱜ ᱞᱮᱭᱟ ᱱᱤᱭᱟᱹ ᱜᱟᱹᱲᱤᱡ ᱫᱚ, ᱛᱟᱯᱚᱨᱮ ᱡᱚᱢ ᱵᱟᱲᱟ ᱦᱩᱭᱱᱟ?
ᱦᱮᱸ ᱥᱮᱛᱟᱜ ᱨᱮᱱᱟᱜ ᱱᱟᱥᱛᱟ ᱠᱚ ᱦᱩᱭᱮᱱ ᱜᱮᱭᱟ ᱾
ᱚ ᱟᱪᱪᱷᱟ ᱛᱟᱦᱚᱞᱮ ᱟᱯᱮᱥᱮᱫ ᱪᱮᱫ ᱞᱮᱠᱟ ᱵᱟᱹᱲᱥᱟᱹ?
ᱟᱞᱮᱥᱮᱫ ᱪᱮᱫ ᱢᱮᱱᱠᱮᱫᱟ?
ᱵᱟᱹᱨᱥᱟᱹ ᱢᱚᱛᱞᱚᱵ ᱠᱟᱹᱢᱤ ᱜᱨᱤᱦᱚᱥᱛᱷᱤ ᱨᱮᱭᱟᱜ ᱟᱨᱠᱤ ᱦᱩᱲᱩ ᱨᱚᱦᱚᱭ ᱠᱚ ᱪᱟᱹᱞᱩᱭᱼᱱᱟ?
ᱚ ᱵᱟᱝ ᱵᱟᱝ ᱮᱛᱚᱦᱚᱵ ᱟᱠᱟᱱ ᱜᱮᱭᱟ ᱱᱚᱜᱼᱚᱭ ᱟᱞᱮᱥᱮᱫ ᱢᱟ ᱟᱹᱰᱤ ᱞᱟᱦᱟ ᱜᱮ ᱫᱟᱜ ᱮ ᱡᱟᱹᱲᱤ ᱠᱮᱫᱟ ᱟᱫᱚ ᱫᱟᱜ ᱵᱟᱭ ᱡᱟᱹᱲᱤ ᱟᱠᱟᱜ ᱜᱮᱭᱟ ᱱᱤᱛ ᱫᱷᱟᱹᱵᱤᱡ ᱫᱚ ᱛᱟᱦᱚᱞᱮ ᱫᱟᱜ ᱠᱚᱢᱟ ᱵᱟᱹᱱᱩᱜ ᱜᱮ ᱥᱩᱫᱷᱩ ᱚᱱᱮ ᱦᱩᱬᱩ ᱠᱚ ᱜᱮ ᱢᱟᱱᱮ ᱪᱟᱨᱟ ᱞᱮ ᱜᱤᱲᱤ ᱟᱠᱟᱫᱟ ᱚᱱᱟ ᱥᱩᱢᱩᱝ ᱜᱮ ᱥᱩᱫᱩ
ᱟᱪᱪᱷᱟ ᱟᱪᱪᱷᱟ ᱟᱞᱮ ᱛᱚ ᱚᱱᱟ ᱤᱭᱟᱹᱛᱮ ᱦᱩᱬᱩ ᱦᱚᱸᱠᱚ ᱨᱚᱦᱚᱭ ᱫᱟᱲᱮᱭᱟᱜ ᱠᱟᱱᱟ ᱪᱮᱫ ᱠᱚ ᱩᱱᱩᱢᱚᱜ ᱠᱟᱱ ᱫᱚ ᱮᱨ ᱚᱯᱷᱚᱨ ᱠᱚᱫᱚ ᱦᱩᱭ ᱵᱟᱲᱟᱭᱮᱱᱟ ᱵᱟᱝ? ᱦᱮᱸ ᱦᱮᱸ ᱜᱤᱰᱤ ᱥᱟᱹᱛ ᱠᱟᱛᱮᱜ ᱡᱟᱱᱟᱢ ᱮᱱᱟ ᱢᱟᱱᱮ ᱨᱚᱦᱚᱭ ᱞᱮᱠᱟ ᱫᱚ ᱡᱩᱛ ᱮᱱᱟ ᱟᱨᱠᱤ,
ᱚ ᱫᱟᱜ ᱮ ᱡᱟᱹᱲᱤ ᱞᱮᱠᱷᱟᱱ ᱜᱮᱻ ᱨᱚᱦᱚᱭ ᱮᱛᱚᱦᱚᱵ ᱜᱟᱱᱚᱜ ᱛᱟᱯᱮᱭᱟ ᱥᱮ ᱪᱮᱫ?
ᱨᱚ ᱠᱚ ᱜᱟᱱᱚᱜᱼᱟ ᱛᱟᱯᱚᱨᱮ ᱚᱭᱮᱫᱟᱨ ᱟᱯᱮᱥᱮ ᱪᱮᱫ ᱞᱮᱠᱟ ᱛᱮᱦᱤᱧᱟᱜ ᱢᱳᱥᱢ
ᱛᱮᱦᱮᱧᱟᱜ ᱚᱭᱮᱫᱟᱨ ᱫᱚᱧ ᱢᱮᱱᱟ ᱡᱮ ᱨᱤᱢᱤᱞ ᱢᱟ ᱨᱤᱢᱤᱞ ᱵᱩᱡᱷᱟᱹᱜ ᱠᱟᱱ ᱨᱮᱦᱚᱸ ᱫᱚᱢᱮ ᱩᱫᱽᱜᱟᱹᱨ ᱢᱮᱱᱟᱜᱼᱟ ᱾ ᱩᱫᱽᱜᱟᱹᱨ ᱛᱮ ᱫᱚᱢᱮ ᱵᱩᱡᱷᱟᱹᱜ ᱠᱟᱱᱟ ᱥᱮᱛᱟᱜ ᱠᱷᱚᱱᱟᱜ ᱜᱮ ᱟᱨ ᱨᱤᱢᱤᱞ ᱦᱚᱸ ᱨᱤᱢᱤᱞ ᱠᱟᱜᱼᱜᱮᱭᱟ ᱠᱤᱱᱛᱩ ᱢᱤᱫᱴᱮᱱ ᱜᱩᱱᱴᱟᱱᱤ ᱡᱟᱦᱟᱸ ᱩᱫᱽᱜᱟᱹᱨ ᱫᱚᱢᱮ ᱩᱫᱽᱜᱟᱹᱨ ᱵᱩᱡᱷᱟᱹᱜ ᱠᱟᱱᱟ ᱾
ᱟᱪᱪᱷᱟ
ᱟᱨ ᱟᱯᱮ ᱚᱱᱛᱮ ᱫᱚ
ᱟᱞᱮ ᱫᱚ ᱢᱟᱱᱮ ᱟᱹᱰᱤ ᱤᱭᱟᱹ ᱫᱚ ᱵᱟᱝ ᱢᱟᱱᱮ ᱴᱷᱤᱠ ᱜᱮ ᱟᱹᱭᱠᱟᱹᱜ ᱠᱟᱱᱟ ᱚᱭᱮᱫᱟᱨ ᱛᱮᱦᱮᱧᱟᱜ ᱚᱭᱮᱫᱟᱨ ᱫᱚ ᱢᱟᱱᱮ ᱟᱹᱰᱤ ᱤᱭᱟᱹ ᱦᱚᱸ ᱵᱟᱝ ᱟᱹᱰᱤ ᱞᱚᱞᱚ ᱦᱚᱸ ᱵᱟᱝ ᱟᱹᱰᱤ ᱤᱭᱟᱹ ᱦᱚᱸ ᱵᱟᱝ ᱛᱷᱚᱲᱟ ᱛᱷᱚᱲᱤ ᱦᱚᱭᱮᱫ ᱠᱟᱱ ᱜᱮᱭᱟ ᱟᱨ ᱢᱮᱜᱷᱞᱟ ᱢᱮᱜᱷᱞᱟ ᱟᱵᱚᱦᱟᱣᱟ ᱛᱚ ᱟᱫᱚ ᱵᱟᱨᱯᱮ ᱫᱤᱱ ᱫᱚ ᱠᱷᱡᱟᱠ ᱮ ᱫᱟᱜ ᱵᱟᱲᱟ ᱠᱮᱫᱟ ᱛᱚ ᱛᱮᱦᱤᱧᱟᱜ ᱢᱳᱥᱚᱢ ᱫᱚ
ᱚ ᱦᱮᱸ ᱛᱚ ᱛᱟᱦᱞᱮ ᱟᱢᱵᱟᱵᱚᱛᱤ ᱠᱚ ᱪᱮᱫ ᱞᱮᱠᱟ ᱯᱮ ᱢᱟᱱᱟᱣ ᱠᱮᱫᱟ?
ᱟᱢᱵᱟᱵᱚᱛᱤ ᱢᱟ ᱟᱞᱮᱥᱮᱫ ᱵᱟᱠᱚ ᱢᱟᱱᱟᱣ ᱵᱟᱲᱟᱭᱮᱫᱟ ᱾
ᱟᱨᱯ ᱥᱮᱫ ᱨᱮ ᱵᱟᱠᱚ ᱢᱟᱱᱟᱭ ᱜᱮᱭᱟ ᱟᱢᱵᱟᱵᱚᱛᱤ?
ᱵᱟᱝ ᱵᱟᱝ ᱵᱟᱝ ᱟᱞᱮᱥᱮᱫ ᱫᱚ ᱵᱟᱝ ᱟᱯᱮᱥᱮᱫ
ᱟᱞᱮᱥᱮᱫ ᱫᱚ ᱢᱟᱱᱟᱣ ᱠᱮᱫ ᱜᱮ ᱢᱟᱱᱟᱣ ᱜᱮᱭᱟ ᱠᱚ ᱱᱚᱛᱮ ᱢᱟ ᱥᱟᱱᱟᱢ ᱦᱚᱲᱜᱮ ᱾
ᱦᱩᱸ ᱵᱟᱝ ᱟᱞᱮᱥᱮᱫ ᱦᱚ ᱢᱟᱱᱮ ᱟᱯᱮᱥᱮᱫ ᱟᱞᱮ ᱥᱮᱫ ᱫᱚ ᱢᱟᱱᱮ ᱤᱱᱟᱹᱜ ᱫᱚ ᱵᱟᱠᱚ ᱢᱟᱱᱟᱣᱟ ᱡᱩᱫᱤ ᱢᱟᱡᱷᱮ ᱢᱚᱫᱽᱫᱷᱮ ᱦᱩᱭ ᱵᱟᱲᱟᱜ ᱡᱟᱭᱜᱟ ᱦᱮᱱᱰᱮ ᱟᱨᱠᱤ ᱤᱱᱟᱹᱜ ᱠᱟᱡᱟᱠ ᱫᱚ ᱵᱟᱝ ᱪᱷᱳᱴᱳ ᱢᱳᱴᱳ
ᱚ ᱛᱟᱦᱚᱞᱮ ᱠᱟᱱᱴᱷᱟᱲ ᱵᱤᱞᱤ ᱠᱩ ᱩᱞ ᱵᱤᱞᱤ ᱠᱚᱯᱮ ᱡᱚᱢ ᱠᱮᱫᱟ ᱥᱮ ᱵᱟᱝ ᱥᱮᱫᱤᱱ ᱫᱚ?
ᱦᱮᱸ ᱦᱮᱸ ᱥᱮᱫᱤᱱ ᱡᱚᱢ ᱵᱚᱞᱛᱮ ᱪᱮ ᱟᱞᱮ ᱫᱚ ᱚᱱᱮ ᱮᱨᱚᱜ ᱠᱚ ᱢᱮᱛᱟᱜᱼᱟ ᱟᱨᱠᱤ ᱱᱤᱣᱟᱹ ᱟᱛᱩᱨ ᱨᱮᱱ ᱯᱟᱲᱟ ᱯᱩᱲᱥᱤᱛᱮ ᱢᱤᱫᱴᱮᱡ ᱠᱚ ᱱᱮᱰᱟᱭᱟ ᱡᱮ ᱱᱤᱭᱟᱹ ᱫᱤᱱ ᱵᱤᱱ ᱤᱭᱟᱹᱭᱟ ᱟᱨᱠᱤ
ᱦᱮᱸ
ᱱᱮᱝᱠᱟ ᱦᱟᱺᱰᱤ ᱠᱚᱠᱚ ᱫᱚᱦᱚᱭᱟ ᱯᱮᱲᱟ ᱚᱠᱚᱭ ᱠᱚᱨᱮᱱ ᱠᱚ ᱦᱤᱡᱩᱜᱼᱟ ᱚᱠᱚᱭ ᱠᱚᱨᱮᱱ ᱫᱚ ᱵᱟᱠᱚ ᱦᱤᱡᱩᱜᱼᱟ ᱟᱨᱠᱤ ᱟᱨ ᱟᱯᱮ ᱥᱮᱫ ᱢᱟᱱᱟᱣ ᱠᱮᱫᱟ ᱟᱢᱵᱟᱵᱚᱛᱤ ᱟᱞᱮ ᱦᱮᱸ ᱢᱟᱱᱮ ᱟᱛᱳ ᱨᱮᱱ ᱦᱚᱲ ᱠᱚ ᱱᱤᱭᱮ ᱢᱤᱫᱴᱮᱡ ᱟᱨᱜᱮ ᱠᱩ ᱫᱩᱲᱩᱵᱚᱜᱼᱟ ᱫᱩᱬᱩᱵᱽᱼᱟ ᱯᱚᱴᱚᱯ ᱛᱟᱭᱟ ᱠᱚ ᱢᱤᱫᱴᱮᱡ ᱦᱟᱹ ᱡᱮ ᱫᱤᱱ ᱦᱤᱥᱟᱹᱵ ᱛᱮ ᱢᱟᱱᱮ ᱠᱷᱚᱨᱪᱟ ᱯᱟᱹᱛᱤ ᱠᱚᱨᱮᱱᱟᱜ ᱵᱮᱯᱟᱨ ᱢᱮᱱᱟᱜᱼᱟ ᱛᱚ ᱡᱮ ᱯᱮᱲᱟ ᱠᱩᱴᱩᱢ ᱠᱚ ᱦᱤᱡᱩᱜᱼᱟ ᱚᱱᱟ ᱠᱚ ᱤᱭᱟᱹᱛᱮ ᱟᱨ ᱠᱚ ᱱᱮᱰᱟᱭᱟ ᱱᱮᱰᱟ ᱵᱟᱲᱟ ᱠᱟᱛᱮᱫ ᱢᱤᱫ ᱥᱚᱯᱛᱟᱦ ᱥᱮ ᱯᱚᱱᱨᱚ ᱫᱤᱱ ᱵᱟᱨᱚ ᱫᱤᱱ ᱚᱠᱚᱭ ᱠᱚ ᱱᱤᱰᱟᱭᱟ ᱛᱟᱨᱯᱚᱨᱮ ᱦᱚᱲᱚ ᱦᱟᱺᱰᱤ ᱠᱚᱠᱚ ᱫᱚᱦᱚᱭᱟ ᱯᱮᱲᱟ ᱠᱩᱴᱩᱢ ᱠᱚ ᱦᱤᱡᱩᱜ ᱛᱚᱠᱚᱣᱟ ᱱᱟᱜ ᱤᱱᱟᱹ ᱦᱟᱹᱨᱤᱫ ᱵᱟᱲᱟ ᱠᱟᱛᱮ ᱛᱟᱯᱚᱨ ᱚᱱᱟ ᱩᱞ ᱠᱟᱱᱴᱷᱟᱲ ᱠᱚ ᱡᱚᱢᱟ ᱤᱱᱟᱹ ᱜᱮ ᱢᱟᱱᱮ ᱩᱱᱩᱥ ᱥᱴᱟᱱ ᱴᱩᱨᱥᱴᱟᱱ ᱠᱚᱫᱚ ᱥᱮᱨᱚᱠᱚᱢ ᱫᱚ ᱵᱟᱝ ᱦᱩᱭ ᱵᱟᱲᱼᱟᱷᱟ ᱟᱪᱷᱟ ᱟᱞᱮᱥᱮᱫ ᱫᱚ ᱟᱯᱮᱥᱮᱫ ᱦᱩᱭ ᱵᱟᱲᱼᱟ?
ᱟᱞᱮᱥᱮᱫ ᱢᱟ ᱟᱢ ᱟᱯᱮ ᱡᱟᱦᱟᱸ ᱮᱨᱚᱜ ᱯᱮ ᱢᱟᱱᱟᱣᱟ ᱥᱮ ᱟᱞᱮ ᱫᱚ ᱚᱱᱠᱟ ᱞᱮᱠᱟ ᱫᱚ ᱵᱟᱝ ᱟᱞᱮ ᱫᱚ ᱚᱱᱮ ᱯᱷᱤᱪᱟᱜ ᱠᱚ ᱩᱱᱟᱜ ᱟᱢᱵᱟᱵᱚᱛᱤ ᱦᱤᱞᱚᱜ ᱫᱚ ᱱᱟᱥᱮᱱᱟᱜ ᱥᱮᱛᱟᱜ ᱨᱮ ᱚᱱᱮ ᱜᱮᱡ ᱜᱩᱨᱤᱡ ᱠᱚ ᱭᱩ ᱛᱠᱚ ᱠᱚ ᱪᱷᱚᱸᱪ ᱵᱟᱲᱟ ᱠᱮᱫ ᱜᱮ ᱛᱟᱯᱚᱨᱮ ᱪᱮ ᱚᱱᱮ ᱵᱟᱵᱟ ᱛᱟᱠᱚ ᱡᱟᱦᱟᱸᱭ ᱫᱟᱫᱩ ᱵᱩᱰᱤ ᱠᱚ ᱞᱟᱦᱟ ᱠᱷᱟᱱ ᱩᱱᱠᱩ ᱠᱚ ᱮᱢᱟ ᱠᱚᱣᱟ ᱢᱟᱱᱮ ᱦᱟᱺᱰᱤ ᱠᱚ ᱵᱚᱸᱜᱟ ᱦᱳᱠ ᱚ ᱛᱟᱯᱚᱨᱮ ᱟᱫᱚ ᱚᱱᱮ ᱡᱚ ᱵᱤᱞᱤ ᱠᱚᱜᱮᱞᱮ ᱡᱚᱢ ᱜᱮᱭᱟ ᱾ ᱠᱟᱱᱴᱷᱟᱲ ᱵᱤᱞᱤ ᱠᱚ ᱩᱞ ᱵᱤᱞᱤ ᱠᱚ ᱚᱱᱟᱜᱮ ᱟᱨ ᱯᱤᱴᱷᱟᱹ ᱠᱚ ᱦᱩᱭᱩᱜ ᱜᱮ ᱟᱨ ᱯᱚᱨᱚᱵᱽ ᱠᱚ ᱚᱱᱟ ᱠᱚᱜᱮᱞᱮ ᱢᱟᱱᱟᱣᱟ ᱾
ᱟᱪᱷᱟ ᱯᱮᱲᱟ ᱠᱩᱴᱩᱢ ᱠᱚ ᱦᱤᱡᱩᱜ ᱛᱟᱞᱮᱭᱟ ᱵᱟᱝ?
ᱵᱟᱝ ᱯᱮᱲᱟ ᱠᱚᱫᱚ ᱟᱞᱮ ᱱᱚᱛᱮ ᱫᱚ ᱥᱮᱫᱤᱱ ᱫᱚ ᱥᱟᱱᱟᱢ ᱦᱚᱲᱟᱜ ᱜᱷᱟᱨᱚᱸᱡᱽ ᱨᱮ ᱟᱢᱵᱟᱵᱚᱛᱤ ᱠᱚ ᱢᱟᱱᱟᱣ ᱜᱮᱭᱟ ᱥᱮ ᱟᱫᱚ ᱚᱠᱚᱭ ᱯᱟᱲᱦ ᱦᱚᱸ ᱯᱚᱨᱚᱵᱽ ᱞᱮᱠᱟᱱ ᱫᱤᱱ ᱨᱮᱱ ᱵᱟᱠᱚ ᱪᱟᱞᱟᱜᱼᱟ ᱜᱮᱭᱟ
ᱚ ᱟᱪᱷᱟ ᱟᱞᱮ ᱥᱮᱫ ᱫᱚ ᱚᱱᱠᱟ ᱢᱟᱱᱮ ᱢᱤᱫ ᱥᱟᱛᱮ ᱫᱚ ᱵᱟᱝ ᱫᱚ ᱚᱠᱚᱭ ᱫᱚ ᱞᱟᱦᱟ ᱚᱠᱚᱭ ᱫᱚ ᱛᱟᱭᱱᱚᱢ ᱚᱱᱟ ᱠᱚ ᱤᱭᱟᱹ ᱛᱮᱜᱮ ᱯᱮᱲᱟ ᱠᱚᱫᱚ ᱠᱚ ᱦᱤᱡᱩᱜ ᱜᱮᱭᱟ
ᱚᱻ ᱟᱞᱮ ᱢᱟ ᱢᱤᱫ ᱫᱤᱱ ᱛᱮᱜᱮ ᱟᱞᱮ ᱱᱚᱛᱮ ᱦᱩᱭᱩᱜᱼᱟ
ᱟᱪᱪᱷᱟ
ᱦᱩᱸᱻ
ᱛᱟᱨᱯᱚᱨᱮ ᱪᱟᱥᱼᱵᱟᱥ ᱠᱚ ᱢᱟᱱᱮ ᱱᱤᱭᱟᱹ ᱥᱟᱠ ᱥᱚᱵᱽᱡᱤ ᱠᱚᱯᱮ ᱟᱵᱟᱫ ᱵᱟᱲᱟᱭ ᱜᱮᱭᱟ ᱥᱮ ᱟᱯᱮ ᱥᱮᱫ ᱫᱚ?
ᱦᱮᱸ
ᱢᱟᱱᱮ ᱱᱤᱭᱟᱹ ᱩᱛᱩ ᱠᱚ ᱟᱨᱠᱤ ᱥᱟᱠᱼᱥᱚᱵᱽᱡᱤ ᱠᱚᱠᱚ ᱟᱵᱟᱫ ᱵᱟᱲᱟᱭ ᱜᱮᱭᱟ ᱟᱯᱮ ᱥᱮᱫ?
ᱦᱮᱸ ᱟᱞᱮᱥᱮᱫ ᱫᱚ ᱨᱚᱦᱚᱭ ᱦᱩᱭᱩᱜ ᱦᱩᱭᱩᱜ ᱛᱟᱦᱮᱸᱱ ᱜᱮ ᱟᱯᱮ ᱚᱱᱛᱮ ᱜᱮ ᱪᱮᱫ ᱠᱟ ᱯᱮ ᱨᱚᱦᱚᱭ ᱛᱟᱦᱮᱱᱟ?
ᱟᱞᱮ ᱱᱚᱛᱮ ᱦᱚᱸᱠᱚ ᱨᱚᱦᱚᱭᱮᱫ ᱠᱟᱱ ᱜᱮᱭᱟ ᱩᱛᱩ ᱛᱮᱭᱟᱜ ᱠᱚ ᱵᱩᱴᱵᱩᱴᱤ ᱟᱞᱩ ᱯᱚᱴᱚᱞ
ᱚ ᱟᱫᱚ ᱟᱯᱮ ᱫᱚ ᱥᱮᱨᱢᱟ ᱡᱟᱹᱲᱤ ᱟᱸᱥᱛᱮ ᱪᱟᱥ ᱛᱟᱯᱮ ᱥᱮ ᱮᱢᱱᱤ ᱥᱮᱞᱚᱠ ᱠᱚ ᱥᱟᱵᱼᱢᱟᱨᱥᱟᱞ ᱠᱚ? ᱠᱚ ᱢᱮᱱᱟᱜᱼᱟ ᱟᱯᱮ ᱚᱱᱛᱮ?
ᱢᱮᱱᱟᱜ ᱜᱮᱭᱟ ᱥᱮᱞᱚ ᱠᱚ ᱢᱟᱨᱥᱟᱞ ᱠᱚ ᱢᱮᱱᱟᱜᱼᱟ ᱟᱨ ᱥᱮᱨᱢᱟ ᱡᱟᱹᱲᱤ ᱫᱟᱜ ᱦᱚᱸ ᱚᱠᱟ ᱡᱚᱠᱷᱚᱡ ᱫᱚ ᱧᱟᱢᱚᱜᱼᱟ ᱚᱠᱟ ᱡᱚᱠᱷᱚᱡ ᱫᱚ ᱵᱟᱝ ᱧᱟᱢᱚᱜᱼᱟ ᱢᱟᱨᱥᱟᱞ ᱤᱭᱟᱹ ᱠᱚᱛᱮ ᱜᱮ ᱟᱨᱠᱤ ᱾ ᱟᱯᱮ ᱥᱮᱫ ᱫᱚ ᱪᱮᱫ? ᱛᱮᱠᱚ ᱤᱭᱟᱹᱭᱟ ᱥᱮᱨᱢᱟ ᱡᱟᱹᱲᱤ ᱫᱟᱜ ᱛᱮ?
ᱟᱞᱮ ᱥᱮᱫ ᱫᱚ ᱚᱱᱮ ᱡᱟᱦᱟᱸ ᱠᱚ ᱥᱚᱵᱽᱡᱤ ᱪᱟᱥ ᱦᱩᱭᱩᱜᱼᱟ ᱚᱱᱟ ᱠᱚ ᱫᱷᱟᱨᱮ ᱫᱷᱟᱨᱮ ᱛᱮᱱᱟᱜ ᱚᱱᱮ ᱱᱟᱥᱮ ᱱᱟᱥᱮ ᱚᱱᱮ ᱜᱟᱰᱟ ᱡᱟᱦᱟᱸ ᱠᱚ ᱢᱮᱱ ᱦᱚᱪᱚᱭ ᱫᱟ ᱱᱟᱥᱮ ᱱᱟᱥᱮ ᱫᱟᱜ ᱛᱟᱦᱮᱱ ᱜᱮᱭᱟ
ᱦᱮᱸ
ᱢᱟᱱᱮ ᱵᱟᱭ ᱫᱟᱜᱽ ᱨᱮᱦᱚᱸ ᱚᱱᱟ ᱜᱟᱰᱟ ᱨᱮᱫᱚ ᱫᱟᱜ ᱛᱟᱦᱮᱱ ᱜᱮᱭᱟ ᱵᱟᱝ ᱟᱸᱡᱮᱫᱚᱜ ᱜᱮᱭᱟ ᱛᱟᱦᱚᱞᱮ ᱚᱱᱟ ᱫᱟᱜ ᱠᱚᱛᱮ ᱜᱮ ᱪᱟᱥ ᱦᱩᱭᱩᱜ ᱛᱟᱦᱮᱱ ᱜᱮᱭᱟ
ᱟᱪᱷᱟ ᱛᱟᱨ ᱢᱟᱱᱮ ᱟᱫᱟᱥ ᱞᱮᱠᱟ ᱮᱢᱱᱤ ᱤᱭᱟᱹ ᱫᱚ ᱵᱟᱝ ᱥᱮᱵᱟᱝ
ᱦᱩᱸ
ᱛᱚᱨᱮ ᱟᱯᱮ ᱥᱮᱫ ᱛᱟᱦᱚᱞᱮ ᱵᱩᱨᱩ ᱴᱩᱨᱩ ᱠᱚ ᱢᱮᱱᱟᱜ ᱜᱮᱭᱟ ᱥᱮ ᱵᱟᱝ?
ᱦᱮᱸ ᱢᱮᱱᱟᱜ ᱫᱚ ᱢᱮᱱᱟᱜ ᱜᱮᱭᱟ
ᱦᱩᱸᱻ
ᱦᱩ ᱟᱨ ᱦᱩᱲᱩ ᱫᱚ ᱢᱤᱫ ᱫᱷᱟᱣ ᱜᱮᱯᱮ ᱪᱟᱥᱟ ᱥᱮ ᱫᱷᱚᱨᱚᱱ ᱦᱩᱲᱩ ᱦᱚᱸᱯᱮ ᱪᱟᱥ ᱜᱮᱭᱟ?
ᱟᱞᱮ ᱫᱚ ᱫᱷᱚᱨᱚᱱ ᱦᱩᱲᱩ ᱞᱮ ᱪᱟᱥᱟ ᱢᱟᱱᱮ ᱵᱚᱪᱷᱚᱨ ᱨᱮ ᱵᱟᱨ ᱫᱷᱟᱣ
ᱚ ᱚᱱᱟ ᱫᱚ ᱪᱮᱫ ᱫᱟᱜ ᱛᱮᱯᱮ ᱪᱟᱥᱟ?
ᱱᱤᱭᱟᱹ ᱫᱚ ᱚᱱᱮ ᱤᱭᱟᱹ ᱫᱟᱜ ᱛᱮ ᱢᱟᱨᱥᱟᱞ ᱪᱷᱮᱞᱳ ᱠᱚ ᱢᱮᱱᱟᱜᱼᱟ ᱚᱱᱟ ᱠᱚ ᱫᱟᱜ ᱛᱮ ᱟᱨ ᱱᱤᱭᱟᱹᱴᱟᱜ ᱱᱤᱭᱟᱹ ᱦᱳᱲᱳ ᱫᱚ ᱥᱮᱨᱢᱟ ᱫᱟᱜ ᱛᱮᱜᱮ ᱱᱤᱭᱟᱹ ᱫᱚ ᱵᱟᱹᱨᱥᱟᱹ ᱯᱟᱲᱟᱣ ᱱᱟ ᱥᱮ ᱱᱤᱭᱟᱹ ᱫᱚ ᱫᱟᱜ ᱛᱮᱜᱮ ᱛᱟᱦᱮᱱᱟ ᱱᱤᱛᱚᱜ ᱨᱮᱜᱩᱞᱟᱨ ᱢᱮᱥᱤᱱ ᱢᱮᱥᱤᱱ ᱫᱚ ᱵᱟᱝ ᱞᱟᱜᱟᱜᱼᱟ ᱟᱨ ᱦᱟᱱᱟᱴᱟᱜ ᱨᱮᱫᱚ ᱠᱤᱪᱷᱩᱭ ᱫᱟᱜᱟ ᱠᱤᱪᱷᱩ ᱫᱚ ᱱᱤᱭᱟᱹ ᱢᱮᱥᱤᱱ ᱛᱮ
ᱦᱩᱸ
ᱦᱟᱯᱮ ᱥᱮ
ᱟᱨ ᱫᱷᱚᱨᱚᱱ ᱦᱩᱲᱩ ᱨᱮᱢᱟ ᱫᱚᱢᱮ ᱜᱮ ᱫᱟᱜ ᱦᱚᱸ ᱞᱟᱜᱟᱜ ᱜᱮᱭᱟ ᱥᱮ ᱫᱟᱜ ᱨᱮᱱᱟᱜ ᱚᱱᱠᱟ ᱡᱩᱫᱤ ᱵᱮᱵᱚᱥᱛᱟ ᱠᱚ ᱵᱟᱝ ᱛᱟᱦᱮᱸᱱᱟ ᱵᱟᱝ ᱦᱩᱭᱩᱜ
ᱦᱮᱸ ᱫᱷᱚᱨᱟᱣ ᱠᱟᱢ ᱥᱚᱯᱛᱟᱦᱚ ᱨᱮ ᱯᱮ ᱫᱤᱱ ᱠᱟᱛᱮ ᱫᱟᱜ ᱟᱨᱮᱡ ᱦᱩᱭᱩᱜᱼᱟ, ᱥᱚᱯᱛᱟᱦᱚ ᱨᱮ ᱵᱟᱝ ᱨᱮᱦᱚᱸ ᱯᱮ ᱫᱤᱱ ᱵᱟᱝ ᱨᱮᱦᱚ ᱵᱟᱨ ᱫᱤᱱ ᱫᱟᱜ ᱟᱨᱮᱡᱟᱜ ᱦᱩᱭᱩᱜᱼᱟ ᱟᱨᱠᱤ ᱢᱟᱱᱮ ᱠᱷᱚᱨᱟ ᱫᱤᱱ ᱠᱟᱱᱟ ᱥᱮ ᱥᱤᱛᱩᱝ ᱟᱭ ᱜᱚᱨᱚᱢᱟᱭ ᱦᱚᱭᱟᱭ ᱟᱹᱰᱤ ᱫᱚᱢᱮ ᱜᱮ ᱫᱟᱜ ᱮ ᱧᱩᱭᱟ
ᱦᱩᱸ
ᱟᱨ ᱱᱤᱭᱟᱹ ᱴᱟᱜ ᱨᱮᱫᱚ ᱤᱱᱟᱹᱜ ᱫᱚ ᱵᱟᱝ ᱾ ᱟᱯᱮ ᱥᱮᱫ ᱫᱚ ᱛᱟᱦᱞᱮ ᱢᱤᱫᱴᱮᱡ ᱦᱩᱲᱩ ᱜᱮ ᱪᱟᱥ ᱦᱩᱭᱩᱜᱼᱟ ᱵᱟᱝ?
ᱦᱮᱸ ᱟᱨ ᱟᱞᱮ ᱠᱷᱚᱱ ᱱᱟᱥᱮᱱᱟᱜ ᱪᱷᱟᱲᱟ ᱨᱮᱫᱚ ᱞᱮ ᱧᱮᱞ ᱜᱮᱭᱟ ᱵᱟᱨ ᱫᱷᱟᱣ ᱠᱚ ᱪᱟᱥ ᱜᱮᱭᱟ ᱩᱱᱠᱩᱦᱚᱸ ᱚᱱᱟ ᱜᱟᱰᱟ ᱟᱸᱥ ᱛᱮᱜᱮ ᱚᱱᱮ ᱫᱟᱜ ᱡᱟᱦᱟᱸ ᱛᱟᱦᱮᱸᱱᱟ ᱡᱷᱟᱨᱱᱟ ᱫᱟᱜ ᱠᱚ ᱟᱸᱥ ᱛᱮᱜᱮ ᱱᱚᱝᱠᱟ ᱟᱞᱮ ᱥᱮᱫ ᱢᱟ ᱥᱟᱵᱼᱢᱟᱨᱥᱟᱞ ᱠᱚ ᱥᱮᱨᱚᱠᱚᱢ ᱵᱟᱹᱱᱩᱜᱼᱟ ᱠᱷᱮᱛ ᱤᱭᱟᱹ ᱠᱚᱨᱮᱜᱼᱢᱟ
ᱟᱪᱪᱷᱟ
ᱟᱨ ᱫᱚᱢᱮ ᱫᱟᱜ ᱞᱮᱠᱷᱟᱡ ᱚᱱᱮ ᱠᱮᱱᱮᱞ ᱫᱟᱜ ᱠᱚᱞᱮ ᱧᱟᱢ ᱜᱮᱭᱟ
ᱟᱪᱪᱷᱟ ᱛᱟᱨ ᱢᱟᱱᱮ ᱟᱯᱮ ᱥᱮᱫ ᱫᱚ ᱚᱱᱟ ᱢᱟᱨᱥᱟᱞ ᱠᱚᱫᱚ ᱵᱟᱹᱱᱩᱜᱼᱟ ᱵᱟᱝ ᱥᱮ?
ᱵᱟᱝᱟ ᱥᱮ ᱠᱷᱮᱛ ᱥᱩᱨ ᱠᱚᱨᱮᱜ ᱢᱟ ᱵᱟᱹᱱᱩᱜ ᱜᱮ, ᱟᱹᱰᱤ ᱪᱷᱟᱲᱟ ᱥᱟᱺᱜᱤᱧ ᱠᱚᱨᱮ ᱢᱮᱱᱟᱜ ᱜᱮᱭᱟ ᱟᱫᱚ ᱚᱱᱠᱟ ᱞᱮᱠᱟ ᱢᱟᱱᱮ ᱥᱟᱵᱢ ᱢᱟᱨᱥᱟᱞ ᱟᱥ ᱛᱮ ᱡᱮ ᱪᱟᱥ ᱦᱩᱭᱩᱜᱼᱟ ᱚᱱᱠᱟ ᱞᱮᱠᱟ ᱫᱚ ᱵᱟᱹᱱᱩᱜᱼᱟ ᱚᱱᱟ ᱵᱷᱚᱨᱥᱟ ᱫᱚ ᱵᱟᱞᱮ ᱧᱟᱢᱟ
ᱟᱪᱪᱷᱟ ᱟᱪᱪᱷᱟ ᱢᱟᱱᱮ ᱟᱞᱮ ᱥᱮᱫ ᱫᱚ ᱢᱟᱨᱥᱟᱞ ᱴᱟᱨᱥᱟᱞ ᱫᱚ ᱟᱹᱰᱤ ᱫᱚᱢᱮ ᱜᱮ ᱢᱮᱱᱟᱜᱼᱟ ᱥᱮ ᱚᱱᱮ ᱛᱮ ᱥᱩᱠᱷ ᱥᱩᱵᱤᱫᱷᱟ ᱦᱚᱸ ᱵᱟᱛᱨᱟᱣ ᱜᱮ ᱦᱩᱭᱩᱜ ᱠᱟᱱᱟ ᱪᱟᱥ ᱟᱵᱟᱫ ᱠᱚᱨᱮᱱᱟᱜ
ᱦᱩᱸ ᱚᱱᱮ ᱥᱟᱢᱢᱟᱨᱥᱟᱞ ᱠᱩ ᱛᱟᱦᱮᱸ ᱠᱮᱢᱟ ᱢᱚᱸᱡᱽ ᱛᱮ ᱜᱮ ᱪᱟᱥ ᱦᱩᱭᱩᱜᱼᱟ
ᱦᱩᱸ ᱚᱠᱚᱭ ᱠᱚᱣᱟᱜ ᱫᱷᱚᱨᱟᱣ ᱠᱟᱡ ᱢᱮ ᱡᱟᱹᱥᱛᱤ ᱧᱚᱜ ᱡᱚᱢᱤ ᱡᱟᱭᱜᱟ ᱢᱮᱱᱟᱜ ᱛᱟᱠᱚᱣᱟ ᱩᱱᱠᱩ ᱫᱚ ᱟᱠᱩ ᱛᱮ ᱜᱮ ᱯᱟᱨᱥᱚᱱᱟᱞ ᱠᱚ ᱵᱟᱹᱭᱥᱟᱹᱭ ᱱᱳᱣᱟ ᱚᱱᱟ ᱟᱞᱮᱯᱟᱥᱮ ᱨᱮᱱᱟᱜ ᱡᱩᱢᱤ ᱮᱱᱮ ᱟᱚᱝᱠᱟ ᱜᱤ
ᱦᱩᱸ
ᱛᱟᱦᱞᱮ ᱟᱯᱮ ᱥᱮᱫ ᱫᱚ ᱛᱟᱦᱚᱞᱮ ᱱᱤᱭᱟᱹ ᱜᱩᱦᱩᱢ ᱛᱩᱲᱤ ᱫᱚ ᱵᱟᱠᱚ ᱟᱵᱟᱫ ᱵᱟᱲᱟᱭᱟ ᱥᱮ
ᱥᱟᱢᱢᱟᱨᱥᱟᱞ ᱫᱚ ᱯᱷᱤᱨᱤ ᱛᱮ ᱜᱮ ᱫᱟᱜ ᱠᱚ ᱮᱢᱟ ᱯᱮᱭᱟ ᱥᱮ ᱪᱮᱫ ᱠᱚᱱᱚ ᱯᱚᱭᱥᱟ ᱞᱟᱜᱟᱣ ᱯᱮᱭᱟ ᱜᱷᱚᱱ ᱚᱱᱟ ᱦᱤᱥᱟᱹᱵᱽ ᱛᱮ ᱪᱮᱫᱠᱟ ᱚᱱᱟ ᱫᱚ
ᱚᱱᱟ ᱜᱷᱚᱱᱴᱟ ᱦᱤᱥᱟᱹᱵ ᱫᱚ ᱵᱟᱝ ᱚᱱᱟ ᱫᱚ ᱥᱤᱡᱤᱱ ᱦᱤᱥᱟᱹᱵᱽ ᱛᱮ ᱟᱨᱠᱤ ᱫᱷᱚᱨᱟ ᱠᱟᱢ ᱟᱢᱟᱜ ᱦᱩᱲᱩ ᱨᱚᱦᱚᱭ ᱫᱷᱟᱹᱵᱤᱡ ᱠᱷᱚᱱᱟᱜ ᱵᱤᱞᱤ ᱫᱷᱟᱹᱵᱤᱡ ᱡᱟ ᱫᱟᱜ ᱞᱟᱜᱟᱜᱼᱟ ᱟᱨᱠᱤ ᱵᱤᱜᱷᱟᱹ ᱫᱚᱨ ᱛᱤᱱ ᱦᱟᱡᱟᱨ ᱴᱟᱠᱟ ᱵᱤᱜᱷᱟᱹ ᱱᱤᱛᱳᱜ ᱟᱢ ᱫᱩ ᱵᱤᱜᱷᱟᱹ ᱨᱚᱦᱚᱭ ᱠᱷᱟᱡ ᱫᱩ ᱵᱤᱜᱷᱟᱹ ᱨᱮᱭᱟᱜ ᱫᱟᱢ ᱦᱟᱛᱟᱣᱟᱭ ᱛᱤᱱ ᱵᱤᱜᱷᱟᱹᱢ ᱨᱚᱦᱚᱭ ᱠᱷᱟᱡ ᱛᱤᱱ ᱵᱤᱜᱷᱟᱹ ᱨᱮᱭᱟᱜ ᱫᱟᱢ ᱮ ᱦᱟᱛᱟᱣᱟ ᱚᱱᱮ ᱚᱱᱠᱟ ᱟᱨᱠᱤ ᱱᱤᱭᱟᱹ ᱫᱚ ᱢᱟᱱᱮ ᱵᱜᱷᱟᱹ ᱫᱚᱨ ᱠᱟᱱᱟ ᱟᱢ ᱛᱤᱱᱟᱹᱜ ᱜᱟᱱᱮᱢ ᱨᱚᱦᱚᱭᱟ ᱤᱱᱟᱹ ᱦᱤᱥᱟᱹᱵ ᱛᱮ ᱩᱱᱤ ᱯᱚᱭᱥᱟ ᱮᱢᱟᱭ ᱦᱩᱭᱩᱜᱼᱟ ᱠᱟᱨᱮᱱ ᱵᱤᱞ ᱢᱮᱱᱟᱜᱼᱟ ᱟᱭᱟᱜ ᱠᱷᱚᱨᱪᱟ ᱢᱮᱱᱟᱜᱼᱟ ᱟᱡᱜᱤ ᱯᱟᱭᱤᱯ ᱢᱟᱱᱮ ᱟᱡ ᱜᱮ ᱫᱟᱜᱼᱮ ᱞᱟᱜᱟᱣᱟ ᱠᱷᱟᱹᱞᱤ ᱟᱢ ᱫᱚ ᱨᱚᱦᱚᱭᱟᱢ ᱡᱟᱦᱟᱸ ᱥᱟᱦᱟᱨ ᱵᱤᱥ ᱵᱤᱥ ᱚᱱᱟ ᱠᱚ ᱞᱟᱜᱟᱜ ᱠᱷᱟᱡ ᱚᱱᱟ ᱠᱚ ᱮᱢ ᱦᱩᱭᱩᱜᱼᱟ ᱟᱨ ᱵᱟᱫᱽ ᱵᱟᱠᱤ ᱡᱚᱛᱚ ᱩᱱᱤᱭᱟᱜ ᱫᱟᱜ ᱞᱟᱜᱟᱣ ᱨᱮᱭᱟᱜ ᱫᱚ ᱫᱟᱭᱤᱛ ᱛᱚ ᱩᱱᱤᱭᱟᱜ ᱨᱚᱦᱚᱭ ᱠᱷᱚᱱᱟᱜ ᱵᱤᱞᱤᱜ ᱫᱷᱟᱹᱵᱤᱡ
ᱚ ᱛᱟᱯᱮ ᱦᱩᱲᱩ ᱫᱟᱞ ᱠᱟᱛᱮᱫ ᱮᱠᱟᱞ ᱛᱮ ᱚᱱᱟ ᱯᱚᱭᱥᱟᱭ ᱦᱟᱛᱟᱣᱟ ᱛᱚᱠᱷᱚᱱ
ᱦᱮᱸ ᱦᱮᱸ ᱯᱚᱭᱥᱟᱢ ᱮᱢᱟᱭᱟ ᱥᱮ ᱦᱩᱲᱩᱢ ᱮᱢᱟᱭᱟ ᱢᱟᱱᱮ ᱡᱟᱦᱟᱸᱴᱟᱜ ᱜᱮ ᱟᱨᱠᱤ ᱯᱚᱭᱥᱟ ᱠᱷᱟ ᱯᱚᱭᱥᱟ ᱜᱮ ᱦᱟᱛᱟᱣᱟ ᱦᱩᱲᱩ ᱠᱷᱟᱡ ᱦᱩᱲᱩ ᱜᱮ ᱦᱟᱛᱟᱣᱟ
ᱩᱸ
ᱟᱨ ᱟᱯᱮ ᱥᱮᱫ ᱪᱟᱥ ᱵᱟᱥ ᱫᱚ ᱪᱮᱫ ᱜᱟᱹᱰᱤ ᱛᱮ ᱥᱮ ᱰᱟᱝᱨᱟ ᱠᱟᱰᱟ ᱛᱮ ᱯᱮ ᱪᱟᱥ ᱵᱟᱥ ᱵᱟᱲᱟᱭᱟ
ᱟᱨ ᱱᱮᱛᱟᱨ ᱢᱟᱠᱚ ᱫᱤᱥᱟᱹ ᱠᱟᱱ ᱵᱮᱥᱤ ᱠᱚ ᱤᱭᱟᱹ ᱥᱤ ᱵᱟᱲᱟ ᱦᱚᱪᱚᱭᱮ ᱫᱟ ᱰᱟᱝᱨᱤ ᱩᱱᱠᱩ ᱫᱚ ᱚᱲᱟᱜ ᱠᱚ ᱨᱮ ᱢᱮᱱᱟᱜ ᱠᱚᱣᱟ ᱛᱚ ᱢᱮᱱᱟᱜ ᱠᱚᱜᱮᱭᱟ ᱵᱟᱠᱚ ᱡᱚᱲᱟᱣ ᱵᱟᱲᱟᱭ ᱫᱟ ᱠᱚ ᱢᱮᱱᱫᱟ ᱱᱮᱛᱟᱨ ᱫᱚ ᱢᱟᱱᱮ ᱟᱹᱰᱤ ᱡᱳᱨ ᱥᱩᱠᱷᱤᱜ ᱠᱟᱱᱟ ᱡᱮ ᱥᱮ ᱚᱠᱚᱭ ᱠᱚᱥᱴᱚᱜ
ᱰᱟᱝᱨᱤ ᱛᱟᱭᱚᱢ ᱨᱮ ᱴᱮᱠᱴᱟᱨ ᱠᱷᱟᱱ ᱫᱚ ᱢᱤᱫ ᱜᱷᱟᱹᱲᱤᱡ ᱛᱮ ᱦᱩᱭᱩᱜᱼᱟ ᱛᱚ ᱚᱠᱚᱭ ᱦᱚᱸ ᱵᱟᱠᱚ ᱧᱮᱞ ᱫᱟ ᱡᱮ ᱴᱮᱠᱴᱟᱨ ᱛᱮ ᱫᱚ ᱯᱚᱭᱥᱟ ᱞᱟᱜᱟᱜᱼᱟ ᱦᱮᱸ
ᱦᱩᱸ ᱛᱚ ᱦᱮᱸ ᱴᱮᱠᱴᱟᱨ ᱛᱮ ᱟᱯᱮ ᱥᱮᱫ ᱪᱮᱫ ᱠᱟ ᱯᱚᱭᱥᱟ ᱠᱚ ᱦᱟᱛᱟᱣ ᱵᱟᱲᱟᱭᱟᱜᱼᱟ ᱢᱟᱱᱮ ᱢᱤᱱᱤᱴ
ᱟᱞᱮ ᱱᱚᱛᱮ ᱢᱟ ᱟᱹᱰᱤ ᱩᱛᱟᱹᱨ ᱠᱚ ᱦᱟᱛᱟᱣ ᱜᱮᱭᱟ
ᱛᱤᱱᱟᱹᱜ ᱠᱟᱛᱮᱫ
ᱦᱟᱛᱟᱣ ᱠᱚ ᱰᱷᱮᱨ ᱜᱮ ᱞᱟᱦᱟ ᱵᱚᱪᱷᱚᱨ ᱡᱟᱹᱱᱤᱡ ᱵᱟᱵᱟᱧ ᱟᱸᱡᱚ ᱢᱮ ᱠᱟᱱ ᱛᱟᱦᱮᱱᱟ ᱜᱷᱚᱱᱴᱟ ᱨᱮ ᱛᱤᱱᱟᱹᱜ ᱠᱚ ᱦᱟᱛᱟᱣᱮᱫ ᱛᱟᱦᱮᱱᱟ ᱳᱭ ᱵᱟᱨᱚᱥᱚ ᱜᱟᱱ ᱵᱟᱨᱚᱥᱚ ᱛᱮᱨᱚᱥᱚ
ᱟᱪᱪᱷᱟ
ᱟᱯᱮ ᱚᱱᱛᱮ ᱫᱚ ᱪᱮᱫ ᱠᱟ ᱠᱚ ᱦᱟᱛᱟᱣᱟ
ᱟᱞᱮ ᱱᱤᱛᱚᱜ ᱜᱷᱚᱱᱟ ᱨᱮ ᱠᱚ ᱦᱟᱛᱟᱣ-ᱟ ᱫᱚ ᱟᱯᱮ ᱵᱟᱨᱚᱥᱚ ᱠᱚ ᱦᱟᱛᱟᱣ ᱵᱟᱲᱟᱭ ᱫᱟ ᱟᱞᱮ ᱥᱮᱫ ᱢᱟ ᱱᱚᱭᱥᱚ ᱴᱟᱠᱟ ᱛᱮ ᱠᱚ ᱦᱟᱛᱟᱣ ᱵᱟᱲᱟᱭᱮᱫ ᱠᱟᱱ ᱠᱷᱩᱱᱴᱟ ᱨᱮ
ᱟᱫᱚ ᱦᱟᱱᱛᱮ ᱱᱟᱛᱮ ᱢᱟ ᱱᱟᱥᱮ ᱡᱟᱭᱜᱟ ᱚᱱᱩᱡᱟᱭᱤ ᱠᱚ ᱠᱚᱢ ᱵᱮᱥᱤ ᱢᱮᱱᱟᱜ ᱜᱮᱭᱟ
ᱦᱮᱸ ᱦᱮᱸ ᱡᱟᱭᱜᱟ ᱚᱱᱩᱡᱟᱭᱤ ᱟᱨ ᱟᱞᱮ ᱥᱮᱫ ᱫᱚ ᱢᱟᱱᱮ ᱴᱮᱠᱴᱟᱨ ᱫᱚ ᱟᱹᱰᱤ ᱡᱟᱹᱥᱛᱤ ᱠᱟᱱᱟ ᱥᱮ ᱚᱱᱟ ᱛᱮ ᱟᱢ ᱡᱩᱫᱤ ᱦᱟᱡᱟᱨ ᱴᱟᱠᱟᱢ ᱦᱟᱛᱟᱣ ᱠᱷᱟᱡ ᱩᱱᱤ ᱱᱚᱥᱚ ᱴᱟᱠᱟ ᱦᱟᱛᱟᱣᱟ ᱟᱹᱰᱤ ᱠᱚᱢᱯᱤᱴᱤᱥᱮᱱ ᱪᱟᱞᱟᱜ ᱠᱟᱱᱟ ᱥᱮ ᱚᱱᱟᱛᱮ ᱢᱟᱱᱮ ᱠᱚᱢ ᱵᱮᱥᱤ ᱠᱟᱛᱮᱫ ᱠᱚ ᱤᱭᱟᱹᱭ ᱫᱟ
ᱦᱮᱸ ᱦᱩᱸ
ᱟᱨ ᱴᱨᱟᱠᱴᱟᱨ ᱠᱚ ᱤᱭᱟᱹ ᱠᱟᱛᱮᱫ ᱜᱮ ᱰᱟᱝᱨᱤ ᱠᱚ ᱦᱚᱲ ᱠᱚᱦᱚᱸ ᱵᱚᱱ ᱜᱟᱹᱲᱭᱟᱹ ᱪᱟᱵᱟᱜ ᱠᱟᱱᱟ ᱠᱟᱹᱢᱤ ᱠᱟᱡ ᱠᱚ ᱠᱷᱮᱛ ᱵᱟᱹᱫ ᱚᱠᱚᱭ ᱵᱟᱠᱚ ᱪᱟᱞᱟᱜ ᱠᱟᱱᱟ ᱴᱟᱠᱴᱟᱨ ᱛᱚ ᱢᱤᱫ ᱫᱷᱟᱣ ᱯᱷᱳᱱ ᱠᱚᱞ ᱛᱮᱧ ᱦᱚᱦᱚ ᱭᱟ ᱥᱚᱸᱜᱮ ᱤᱧᱟᱹᱜ ᱠᱷᱮᱛ ᱥᱤ ᱦᱚᱴᱚ ᱠᱟᱜᱼᱟ
ᱦᱮᱸ ᱢᱤᱫ ᱫᱤᱱ ᱨᱮᱜᱮ ᱥᱤᱴ ᱡᱚᱞᱟ ᱢᱤᱫ ᱫᱤᱱᱜᱮ ᱠᱟᱹᱢᱤ ᱠᱚ ᱦᱩᱭᱩᱜ ᱠᱟᱱᱟ ᱡᱚᱛᱚ ᱜᱮ ᱦᱩᱭᱩᱜ ᱠᱟᱱᱟ ᱥᱮ ᱢᱤᱫ ᱫᱤᱱ ᱨᱮᱜᱮ ᱚᱱᱟᱛᱮ ᱦᱚᱲ ᱦᱚᱸ ᱢᱟᱱᱮ ᱤᱱᱟᱹᱜ ᱠᱷᱴᱱᱤ ᱦᱚᱸ ᱵᱟ ᱠᱚ ᱢᱮᱱᱮᱫ ᱛᱟᱵᱚᱱᱟ
ᱦᱩᱸ ᱛᱟᱯᱚᱨᱮ ᱱᱮᱛᱟᱨ ᱫᱚ ᱡᱮ ᱦᱩᱲᱩ ᱦᱩᱲᱩ ᱨᱚᱦᱚᱭ ᱦᱚᱸ ᱡᱮ ᱦᱚᱲ ᱠᱚ ᱦᱤᱡᱩᱜᱼᱟ ᱩᱱᱠᱩ ᱦᱚᱸᱛᱚ ᱢᱮ ᱠᱟ. ᱣᱰᱤ ᱜᱮᱠᱚ ᱦᱟᱠᱟᱱ ᱚᱝᱠᱟ ᱞᱮᱠᱟᱱ
ᱦᱮᱸ ᱩᱱᱠᱩ ᱦᱚᱸᱠᱚ ᱦᱟᱛᱟᱣᱮᱫ ᱠᱟᱱ ᱜᱮᱭᱟ ᱟᱨ ᱞᱮᱠᱟᱭ ᱮᱢᱱᱤ ᱦᱚᱸᱥᱮ ᱵᱩᱡᱷᱟᱹᱣᱮᱫ ᱠᱟᱱ ᱜᱮᱭᱟ ᱯᱮ ᱪᱮᱨᱢ ᱠᱷᱟᱹᱞᱤ ᱡᱚᱱ ᱦᱚᱸ ᱱᱮᱛᱟᱨ ᱵᱟᱠᱚ ᱧᱟᱢᱚᱜ ᱠᱟᱱᱟ ᱡᱮᱠᱳᱱᱳ ᱡᱤᱱᱤᱥ ᱜᱮ ᱫᱟᱢ ᱡᱟᱹᱥᱛᱤ ᱠᱟᱱᱟ ᱥᱮ ᱚᱱᱟ ᱤᱭᱟᱹᱛᱮ ᱩᱱᱠᱩ ᱦᱚᱸ ᱡᱟ. ᱥᱛᱤ ᱤᱛᱟ. ᱭ ᱠᱷᱚᱡᱚᱜ ᱠᱟᱱᱟ ᱟᱯᱮ ᱥᱮᱫ ᱛᱤᱱᱟ. ᱥᱮᱫᱠᱟᱛᱮ ᱠᱚ ᱦᱟᱛᱟᱣ ᱵᱟᱲᱮᱭᱟ ᱦᱩᱲᱩ ᱨᱚᱦᱚᱭ ᱫᱚ
ᱦᱩᱲᱩ ᱨᱚᱦᱚᱭ ᱦᱚᱲ
ᱦᱮᱸ ᱡᱳᱨ
ᱦᱮᱸ ᱩᱱᱠᱩ ᱢᱟ ᱚᱠᱚᱭ ᱠᱚᱫᱚ ᱮᱠᱥᱚ ᱟᱥᱤ ᱚᱠᱚᱭ ᱠᱚᱫᱚ ᱫᱩᱥᱚ ᱛᱟᱨ ᱱᱮᱪᱮ ᱫᱚ ᱵᱟᱹᱱᱩᱜ ᱠᱚᱣᱟ ᱢᱤᱫᱴᱮᱱ ᱦᱚᱸ
ᱟᱯᱮᱥᱮᱫ ᱦᱩᱲᱩ ᱨᱚᱦᱚᱭ ᱦᱚᱲ ᱤᱱᱟᱹᱜ ᱠᱚᱢ ᱟᱞᱮᱥᱮᱫ ᱢᱟ ᱟᱹᱰᱤ ᱡᱟᱹᱥᱛᱤ ᱠᱚ ᱦᱟᱛᱟᱣᱟ ᱥᱮ
ᱛᱤᱱᱟᱹᱜ ᱠᱟ
ᱟᱞᱮᱥᱮᱫ ᱢᱟ ᱯᱟᱸᱪᱥᱚ ᱪᱷᱚᱭ ᱥᱚ ᱦᱟᱛᱟᱣ ᱟᱠᱚ
ᱚ
ᱟᱪᱷᱟ ᱴᱷᱤᱠ ᱜᱮᱭᱟ
ᱟᱞᱮ ᱢᱤᱫ ᱦᱚᱲ ᱢᱤᱫ ᱦᱚᱲ ᱦᱩᱲᱩ ᱨᱚᱦᱚᱭ ᱠᱚ ᱦᱤᱡᱩᱜᱼᱟ ᱳᱭ ᱟᱴᱴᱟ ᱨᱮᱠᱚ ᱦᱤᱱᱟ. ᱮᱠᱴᱟ ᱰᱮᱴᱴᱟ ᱵᱟᱡᱟᱣ ᱞᱮᱱᱠᱷᱟᱱ ᱜᱮ ᱚᱲᱟᱜ ᱠᱚ
ᱦᱩᱸ ᱪᱮᱫ ᱦᱮᱸ ᱴᱷᱤᱠ ᱜᱮᱭᱟ ᱴᱟᱭᱤᱢ ᱦᱚᱸ ᱦᱩᱱᱟ ᱦᱮᱸ ᱥᱮ ᱱᱮᱠᱥᱴ ᱴᱟᱭᱤᱢ ᱜᱚᱞ ᱯᱚᱭ ᱦᱳᱭᱳᱜ ᱟᱭ ᱴᱷᱤᱠ ᱜᱮᱭᱟ ᱴᱷᱤᱠ ᱡᱚᱦᱟᱨᱜᱮ